ᱦᱮᱞᱳᱣ᱾
ᱦᱳᱭ᱾
ᱦᱮᱸ ᱡᱚᱦᱟᱨ ᱜᱮ ᱜᱚᱝᱠᱮ᱾
ᱟᱸᱦ ᱦᱳᱭ ᱡᱚᱦᱟᱨ ᱜᱮ᱾ ᱟᱸᱜ ᱟᱸᱡᱚᱢᱮᱜᱼᱟ ᱵᱤᱱ? ᱟᱸᱭ ᱪᱤᱠᱟᱹᱭᱮᱼᱟ ᱵᱤᱱ?
ᱪᱮ ᱟᱨ ᱪᱮ ᱞᱮᱠᱟ ᱢᱮᱱᱟᱜ ᱵᱤᱱᱟ ᱞᱟᱹᱭ ᱵᱤᱱ?
ᱦᱳᱭ ᱱᱤᱭᱟᱹ ᱜᱷᱟᱹᱲᱤ ᱫᱚ ᱢᱚᱸᱡᱽ ᱜᱮ, ᱵᱮᱥ ᱵᱟᱲᱟ ᱜᱮ ᱱᱤᱭᱟᱹ ᱫᱷᱟ ᱱᱤᱭᱟᱹ ᱜᱷᱟᱹᱲᱤ ᱫᱚ᱾ ᱠᱟᱱᱟ ᱟᱹᱵᱤᱱ ᱫᱚ?
ᱟᱹᱞᱤᱧ ᱦᱚᱸ ᱢᱚᱸᱡᱽ ᱜᱮ ᱢᱮᱱᱟᱜ ᱠᱟᱜ ᱞᱤᱧᱟᱹ᱾
ᱦᱳᱭ ᱦᱳᱭ᱾ ᱟᱸ ᱪᱮᱫ ᱠᱚᱵᱮᱱ ᱠᱟᱢᱤ ᱮᱸᱼᱟ?
ᱱᱤᱭᱟᱹ ᱜᱷᱟᱹᱲᱤ ᱫᱚ ᱱᱚᱝᱠᱟ ᱫᱚ ᱪᱮᱫ ᱦᱚᱸ ᱵᱟᱹᱞᱤᱧ ᱠᱟᱹᱢᱤᱭᱮᱜ ᱫᱩᱲᱩᱵ ᱵᱟᱲᱟ ᱠᱟᱱ ᱜᱮᱞᱤᱝ᱾
ᱟᱸᱪᱷᱟ᱾
ᱦᱳᱭ, ᱟᱹᱵᱤᱱ ᱫᱚ?
ᱦᱟᱸ ᱦᱳᱭ ᱟᱹᱞᱤᱧ ᱦᱚᱸ ᱫᱩᱲᱩᱵ ᱜᱮᱭᱟ ᱱᱤᱭᱟᱹ ᱜᱷᱟᱹᱲᱤᱡ ᱫᱚ᱾
ᱟᱪᱪᱷᱟ ᱟᱪ ᱟᱨ ᱮ ᱪᱟᱥ ᱠᱟᱹᱢᱤ ᱠᱚᱫᱚ ᱪᱮᱞᱮᱠᱟ ᱦᱩᱭ ᱵᱟᱲᱟᱭᱮᱱᱟ ᱥᱮ ᱵᱟᱝ? ᱥᱮ ᱪᱟᱞᱟᱜ ᱠᱟᱱ ᱜᱮᱭᱟ᱾
ᱪᱟᱥ ᱠᱟᱹᱢᱤ ᱠᱚᱢᱟ ᱱᱤᱭᱟᱹ ᱜᱷᱟᱹᱲᱤᱡ ᱫᱚ ᱥᱟᱹᱨᱫᱤ ᱦᱟᱛᱟᱲ ᱠᱟᱱᱟ ᱪᱟᱞᱟᱜ ᱠᱟᱱ ᱜᱮᱭᱟ᱾ ᱦᱳᱭ ᱟᱞᱮ ᱥᱮᱡ ᱦᱳᱭ ᱪᱟᱞᱟᱜ ᱠᱟᱱ ᱜᱮᱭᱟ᱾
ᱟᱪᱪᱷᱟ᱾
ᱟᱯᱮ ᱠᱚ ᱥᱮ ᱫᱚ?
ᱱᱟ ᱟᱞᱮ ᱯᱟᱦᱴᱟ ᱥᱮᱫ ᱠᱚᱦᱚᱸ ᱦᱳᱲᱳ ᱨᱚᱦᱚᱭ ᱠᱚ ᱚᱭ ᱮᱛᱚᱦᱚᱵ ᱦᱩᱭ ᱠᱟᱱᱟ ᱦᱩᱸ ᱟᱞᱮ ᱯᱟ ᱯᱟ ᱥᱮᱜ ᱫᱚ ᱮᱢᱱᱤ ᱛᱮᱜᱮ ᱠᱟᱹᱴᱤᱡ ᱵᱤᱞᱚᱢ ᱠᱟᱛᱮ ᱜᱮ ᱦᱳᱲᱳ ᱠᱚ ᱨᱚᱦᱚᱭᱚᱜ ᱜᱮᱭᱟ᱾ ᱵᱤᱞᱚᱢ ᱠᱟᱛᱮ ᱜᱮ ᱨᱚᱦᱚᱭᱚᱜ ᱜᱮᱭᱟ ᱟᱨ ᱮᱸᱛᱚᱦᱚᱵ ᱦᱳᱭ ᱠᱟᱱᱟ᱾
ᱦᱳᱭ ᱟᱨ ᱢᱮᱱᱠᱷᱟᱱ ᱱᱤᱭᱟᱹ ᱱᱤᱭᱟᱹ ᱫᱷᱟᱣ ᱢᱟ ᱚᱱᱠᱟ ᱫᱟᱜ ᱦᱚᱸ ᱵᱟᱭ ᱫᱟᱜ ᱮᱼᱟ ᱥᱮ ᱡᱳᱨ ᱥᱟᱺᱦᱤ ᱢᱮᱱᱠᱷᱟᱱ ᱟᱸ ᱠᱟᱹᱴᱤᱡ ᱫᱚ ᱞᱮᱴ ᱫᱷᱚᱨᱟᱜ ᱠᱟᱱᱟ, ᱦᱮᱸ ᱵᱟᱝ ᱥᱮ?
ᱦᱳᱭ ᱦᱳᱭ ᱴᱷᱤᱠ᱾
ᱟᱯᱮ ᱥᱮ ᱫᱚ ᱫᱟᱜ ᱮᱼᱟ ᱥᱮ ᱵᱟᱝ?
ᱱᱚᱣᱟ ᱯᱟᱦᱴᱟ ᱛᱚ ᱫᱟᱜ ᱫᱚ ᱫᱟᱜ ᱫᱚ ᱫᱟᱜ ᱵᱟᱲᱟᱭᱮᱜ ᱜᱮᱭᱟ ᱟᱨ ᱵᱟᱝ ᱮᱱᱛᱮ ᱨᱮᱦᱚᱸ ᱢᱤᱱᱤ ᱠᱚᱞ ᱠᱚ ᱢᱮᱱᱟᱜ ᱠᱟᱫᱟ ᱢᱤᱱᱤᱠᱚᱞ ᱫᱟᱜ ᱛᱮᱜᱮ ᱱᱟᱜ ᱟᱹᱰᱤ ᱴᱟᱜ ᱜᱮ ᱪᱟᱥ ᱨᱮᱱᱟᱜ ᱫᱚ ᱫᱟᱜ ᱫᱚ ᱧᱟᱢᱚᱜ ᱜᱮᱭᱟ᱾
ᱦᱚᱸᱭ ᱛᱟᱦᱚᱞᱮ ᱠᱷᱟᱱᱢᱟ ᱟᱢ ᱱᱚᱼᱚᱝᱠᱟᱱ ᱮᱴᱠᱮᱴᱚᱬᱮ ᱫᱚ ᱵᱟᱯᱮ ᱯᱟᱲᱟᱜ ᱜᱮᱭᱟ ᱮᱱᱠᱷᱟᱱ᱾ ᱪᱟᱥ ᱠᱚᱢᱟ ᱢᱚᱸᱡᱽ ᱛᱮᱜᱤ ᱦᱩᱭᱩᱜ ᱛᱟᱯᱮ ᱜᱮᱭᱟ ᱦᱮᱸ ᱵᱟᱝ ᱥᱮ᱾
ᱦᱩᱸ ᱦᱩᱸ ᱮᱠᱫᱚᱢ ᱮᱠᱫᱚᱢ ᱢᱚᱸᱡᱽ ᱛᱮᱜᱤ ᱦᱩᱭᱩᱜ ᱜᱮᱭᱟ᱾
ᱦᱚᱭ ᱦᱚᱭ ᱢᱮᱱᱠᱟᱱᱟᱜ ᱵᱟᱨ ᱫᱷᱟᱣ ᱯᱮ ᱪᱟᱥᱟ ᱡᱟᱹᱱᱤᱜ ᱵᱟᱝ᱾
ᱦᱳᱭ ᱟᱞᱮ ᱯᱟᱦᱴᱟ ᱥᱮᱜ ᱫᱚ ᱱᱟᱜ ᱠᱷᱟᱱ ᱵᱟᱨ ᱫᱷᱟᱯ ᱞᱮ ᱪᱟᱥ ᱜᱮᱭᱟ ᱟᱫᱚ᱾
ᱦᱚᱭ ᱦᱚᱭ᱾ ᱢᱮᱱᱠᱷᱟᱱ ᱢᱤᱱ ᱢᱤᱱᱤ ᱠᱚ ᱢᱮᱱᱟᱜ ᱛᱟᱯᱮᱭᱟ ᱥᱮ ᱚᱱᱟ ᱛᱮᱞᱤᱧ ᱞᱟᱹᱭᱟᱜ-ᱟ᱾ ᱟᱨ ᱟᱨ ᱦᱳᱭ ᱞᱟᱹᱭ ᱵᱤᱱ᱾
ᱱᱚᱣᱟ ᱯᱟᱦᱴᱟ ᱫᱚ ᱚᱱᱟ ᱪᱟᱥ ᱨᱮᱱᱟᱜ ᱫᱚ ᱟᱰᱤᱴᱟᱜ ᱜᱮ ᱢᱤᱜᱴᱮᱝ᱾ ᱟᱰᱤᱴᱟᱜ ᱜᱮ ᱪᱟᱥ ᱠᱚ ᱦᱳᱭ ᱵᱟᱲᱟᱜ ᱜᱮᱭᱟ ᱚᱱᱟ ᱠᱷᱟᱛᱤᱨ᱾ ᱦᱮᱸ ᱪᱟᱥ ᱤᱫᱤ ᱠᱟᱛᱮᱫ ᱫᱚ ᱱᱟᱜ ᱟᱞᱮ ᱯᱟᱦᱴᱟ ᱥᱮᱜ ᱫᱚ ᱠᱟᱹᱴᱤᱡ ᱡᱟᱹᱥᱛᱤ ᱜᱮ᱾
ᱦᱳᱭ ᱦᱳᱭ ᱦᱳᱭ᱾
ᱦᱳᱭ᱾
ᱫᱚᱨᱠᱟᱨ ᱦᱚᱸ ᱠᱟᱱᱟ ᱪᱟᱸᱥᱵᱟᱥ ᱢᱟ ᱦᱮᱸ ᱵᱟᱝᱥᱮ᱾ ᱮᱱᱠᱷᱟᱱ ᱞᱤᱧ ᱞᱟᱹᱭᱮᱜ-ᱟ ᱥᱚᱵᱽᱡᱤ ᱠᱚᱫᱚ ᱯᱮ ᱨᱚᱦᱚᱭ ᱜᱮᱭᱟ ᱥᱮ ᱵᱟᱝᱟ᱾
᱾ ᱥᱚᱵᱽᱡᱤ ᱫᱚ ᱟᱫᱚ ᱡᱮ ᱡᱮᱢᱚᱱ ᱠᱚ ᱨᱚᱦᱚᱭᱟ ᱟᱨᱠᱤ ᱟᱫᱚ ᱟᱞᱮ ᱫᱚ ᱱᱟᱜ ᱠᱷᱟᱱ ᱱᱤᱭᱟᱹ ᱜᱷᱟᱹᱲᱤᱡ ᱫᱚ ᱵᱟᱞᱮ ᱨᱚᱦᱚᱭ ᱵᱟᱲᱟᱭᱮᱜ-ᱟ᱾ ᱡᱮ ᱡᱮᱢᱚᱱ ᱟᱠᱚᱣᱟᱜ ᱠᱷᱮᱛ ᱵᱟᱹᱫᱽ ᱠᱚᱨᱮ ᱫᱚ ᱠᱚ ᱨᱚᱦᱚᱭ ᱵᱟᱲᱟᱭ ᱜᱮᱭᱟ ᱠᱩ᱾
ᱦᱳᱭ ᱮᱱᱠᱷᱟᱱ ᱱᱤᱭᱟᱹ ᱡᱟᱹᱯᱩᱜ ᱨᱮᱜᱮ ᱱᱚᱝᱠᱟ ᱵᱟᱠᱚ ᱨᱚᱦᱚᱭ ᱠᱟᱜ-ᱟ ᱵᱟᱝ᱾
ᱵᱟᱝᱟ ᱵᱟᱝᱟ ᱵᱟᱝᱟ ᱱᱚᱜ-ᱚ ᱱᱟ ᱪᱟᱥ ᱠᱟᱢᱤ ᱠᱚ ᱪᱟᱞᱟᱜ ᱠᱟᱱᱟ ᱱᱤᱭᱟᱹ ᱜᱷᱟᱹᱲᱤᱡ ᱫᱚ ᱪᱟᱥ ᱠᱟᱹᱢᱤ ᱠᱚ ᱚᱱᱟ ᱦᱳᱲᱳ ᱨᱚᱦᱚᱭ ᱠᱚ ᱦᱩᱸ᱾ ᱦᱳᱲᱳ ᱠᱚ ᱜᱮᱞᱮ ᱯᱩᱨᱟᱹᱣ ᱞᱮᱝᱠᱷᱟᱱ ᱟᱫᱚ ᱚᱱᱟ ᱟᱨᱦᱚᱸ ᱚᱱᱟ᱾ ᱥᱚᱵᱽᱡᱤ ᱮᱢᱟᱱ ᱠᱚᱠᱚ ᱨᱚᱦᱚᱭ ᱵᱟᱲᱟᱭᱟᱭ᱾
ᱦᱚᱭ ᱦᱚᱭ᱾ ᱦᱚᱭ᱾
ᱟᱯᱮ ᱴᱚᱴᱷᱟ ᱟᱯᱮ ᱯᱟᱦᱴᱟ ᱥᱮᱜ ᱠᱷᱚ ᱫᱚ ᱚᱠᱟ ᱞᱮᱠᱟ᱾
ᱦᱳᱭ ᱟᱞᱮ ᱯᱟᱦᱴᱟ ᱥᱮᱜ ᱠᱚᱢᱟ ᱥᱚᱵᱽᱡᱤ ᱠᱚ ᱚᱝᱠᱟ ᱵᱟᱭ ᱵᱟᱠᱚ ᱨᱚᱦᱚᱭᱟ᱾ ᱮᱠᱮᱱ ᱦᱩᱲᱩ ᱜᱮᱠᱚ ᱨᱚᱦᱚᱭ ᱜᱮᱭᱟ ᱵᱮᱥ ᱫᱷᱟᱨᱟ ᱱᱮᱜ ᱱᱤᱭᱟᱹ ᱠᱚᱜᱮ ᱦᱩᱭᱩᱜ᱾ ᱜᱮᱭᱟ ᱟᱨ ᱥᱚᱵᱽᱡᱤ ᱠᱚᱫᱚ ᱟᱰᱤ ᱠᱚᱢ ᱫᱷᱟᱨᱟ ᱢᱤ ᱵᱟᱨ ᱦᱚᱲ ᱠᱚ ᱨᱚᱦᱚᱭᱟ ᱮᱱᱠᱷᱟᱱ ᱟᱠᱷᱨᱤᱧ ᱵᱟᱠᱷᱨᱟ ᱫᱚ ᱵᱟᱝᱟ ᱚᱱᱠᱟ ᱡᱚᱢ ᱞᱟᱜᱤᱫ ᱜᱮ᱾
ᱢᱟᱱᱮ ᱚᱲᱟᱜ ᱠᱚ ᱞᱟᱜᱤᱫ ᱟᱨᱠᱤ᱾
ᱦᱳᱭ ᱦᱳᱭ ᱦᱳᱭ᱾ ᱟᱨ ᱛᱩᱲᱤ ᱛᱤᱞᱢᱤᱧ ᱱᱚᱣᱟ ᱠᱚᱢᱟ ᱦᱩᱭᱩᱜ ᱜᱮᱭᱟ ᱥᱮ ᱵᱟᱝᱟ ᱟᱯᱮᱥᱮᱜ᱾
ᱦᱮᱸ ᱛᱩᱲᱤ ᱦᱚᱸᱠᱚ ᱮᱨ ᱜᱮᱭᱟ ᱠᱚ ᱛᱩᱲᱤ ᱦᱚᱸ ᱛᱩᱲᱤ ᱨᱮᱱᱟᱜ ᱦᱚᱸ ᱮᱨ ᱦᱳᱭᱳᱜ ᱜᱮᱭᱟ᱾
ᱦᱳᱭ ᱦᱳᱭ᱾
ᱟᱨ ᱱᱤᱛᱳᱜ ᱡᱟᱸᱦᱟ ᱞᱮᱠᱟ ᱧᱮᱞᱚᱜ ᱠᱟᱱᱟ ᱥᱚᱵᱽᱡᱤ ᱠᱚᱫᱚ ᱮᱠᱟᱞ ᱨᱚᱦᱚᱭ ᱞᱟᱹᱠᱛᱤ ᱠᱟᱱᱟ ᱠᱟᱨᱚᱱ᱾ ᱫᱤᱱᱠᱮ ᱫᱤᱱ ᱡᱟᱸᱦᱟ ᱞᱮᱠᱟ ᱥᱚᱵᱽᱡᱤ ᱠᱚᱨᱮᱱᱟᱜ ᱫᱟᱢ ᱠᱚ ᱵᱟᱹᱲᱛᱤ ᱪᱟᱞᱟᱜ ᱠᱟᱱᱟ᱾
ᱦᱚ
ᱟᱫᱚ ᱡᱟᱭᱦᱳᱠ ᱚᱱᱟ ᱠᱷᱟᱹᱛᱤᱨ ᱛᱮ ᱦᱮᱸ ᱥᱮ᱾
ᱦᱳᱭ᱾
ᱟᱨ ᱱᱤᱛᱚᱜ ᱠᱷᱚᱨᱚᱪ ᱠᱷᱚᱨᱪᱟ ᱠᱚ ᱱᱚᱝᱠᱟ ᱵᱟᱲᱛᱤ ᱪᱟᱞᱟᱜ ᱠᱟᱱᱟ ᱢᱟᱱᱮ ᱴᱟᱠᱟ ᱯᱚᱭ ᱟᱰᱤ ᱟᱱᱟᱴ ᱨᱮᱱᱟᱜ ᱴᱮᱝ ᱵᱮᱯᱟᱨ ᱠᱟᱱᱟ ᱟᱨᱠᱤ᱾ ᱟᱫᱚ ᱚᱱᱟᱛᱮ ᱡᱟᱭᱦᱳᱠ ᱢᱤᱫ ᱵᱟᱨ ᱚᱲᱟᱜ ᱠᱚᱨᱮ ᱡᱚᱢ ᱵᱟᱲᱟ ᱞᱟᱹᱜᱤᱫ ᱡᱟ ᱜᱮ ᱥᱩᱠ᱾ ᱪᱤᱠᱟᱹ ᱨᱚᱦᱚᱭ ᱵᱟᱲᱟ ᱞᱮᱠᱷᱟᱱ ᱚᱱᱟ ᱛᱮᱜᱮ ᱫᱤᱱ ᱫᱚ ᱯᱟᱨᱚᱢᱚᱜ ᱥᱮ ᱟᱵᱤᱱᱟᱜ ᱩᱭᱦᱟᱹᱨ ᱪᱮᱜ ᱞᱮᱠᱟᱭ᱾
ᱦᱳᱭ ᱟᱞᱤᱧ ᱟᱞᱤᱧ ᱢᱟ ᱱᱚᱝᱠᱟ ᱜᱮ ᱟᱞᱤᱧ ᱦᱚᱸ ᱮᱠᱫᱚᱢ᱾ ᱚᱲᱟᱜ ᱡᱚᱢ ᱮᱢᱱᱤ ᱛᱮᱦᱚᱸ ᱱᱤᱡᱮ ᱢᱟ ᱡᱟᱦᱟᱸ ᱠᱤᱨᱤᱧ ᱠᱟᱛᱮᱜ ᱵᱚᱱ ᱡᱚᱢ ᱟ ᱥᱮ ᱚᱱᱟ ᱠᱚᱢᱟ ᱥᱟᱨ ᱠᱚᱦᱚᱸ ᱵᱮᱥᱤ ᱠᱚ ᱮᱢ ᱫᱷᱟᱨᱟᱜᱼᱟ ᱦᱮᱸ ᱵᱟᱥᱮ
ᱦᱮᱸ
ᱟᱸ ᱞᱚᱜᱚᱱ ᱟᱸ ᱢᱟᱱᱮ ᱯᱷᱚᱞᱚᱱ ᱦᱩᱭᱩᱜ ᱢᱟ ᱚᱱᱟ ᱞᱟᱹᱜᱤᱫ ᱛᱮ ᱮᱱᱠᱷᱟᱱ ᱚᱱᱟ ᱠᱚ ᱢᱟ ᱦᱚᱲᱢᱚ ᱦᱚᱲᱢᱚ ᱞᱟᱜᱤᱫ ᱦᱚᱸ ᱵᱟᱭᱠᱟ ᱴᱷᱤᱠ-ᱟ ᱵᱟᱵᱚᱱ ᱮᱢᱟᱜ ᱠᱟᱱᱟ ᱥᱟᱨ ᱠᱚ ᱮᱢᱟᱜ ᱨᱮᱦᱚ ᱵᱚᱱ ᱟᱹᱰᱤ
ᱦᱩᱸ ᱦᱩᱸ
ᱮ ᱚᱱᱟ ᱠᱚ ᱞᱟᱹᱜᱤᱫ ᱚᱱᱟ ᱠᱚ ᱦᱚᱸ ᱢᱚᱡᱽ ᱜᱮᱭᱟ
ᱦᱳᱭ ᱛᱚ
ᱟᱹᱞᱤᱧᱟᱜ ᱢᱮᱱ ᱛᱮᱫᱚ ᱱᱟᱣᱟ ᱦᱮᱸ ᱵᱟᱝ ᱥᱮ
ᱦᱩᱸ ᱦᱩᱸ ᱮᱠᱫᱚᱢ
ᱦᱩᱸ
ᱟᱨ ᱮᱱᱛᱮ ᱨᱮᱦᱚᱸ ᱱᱚᱣᱟ ᱟᱵᱚ ᱵᱷᱟᱨᱚᱛ ᱫᱤᱥᱚᱢ ᱨᱮᱫᱚ ᱢᱟᱱᱮ ᱟᱨ ᱪᱟᱥ ᱨᱮᱱᱟᱜ ᱫᱚ ᱟᱹᱰᱤ ᱛᱟᱜ ᱜᱮ ᱮᱱᱮᱢ ᱫᱚ ᱢᱮᱱᱟᱜ ᱠᱟᱫᱟ ᱪᱟᱥ ᱟᱵᱟᱫ ᱡᱩᱫᱤ ᱵᱟᱝ ᱛᱟᱦᱮᱸ ᱠᱚᱜᱼᱟ ᱛᱟᱦᱚᱞᱮ ᱫᱤᱥᱚᱢ ᱨᱮᱱ ᱢᱟᱹᱱᱢᱤ ᱠᱚ ᱱᱚᱜᱼᱚ ᱱᱚᱝᱠᱟ ᱦᱮᱸ ᱵᱟᱡᱟᱨ ᱫᱤᱥᱚᱢ ᱨᱮᱱ ᱡᱟᱦᱟᱸᱭ ᱢᱟᱹᱱᱢᱤ ᱠᱚ ᱢᱮᱱᱟᱜ ᱠᱚᱣᱟ ᱱᱩᱠᱩ ᱫᱚ ᱠᱤᱨᱤᱧ ᱠᱟᱛᱮᱫ ᱦᱚᱸ ᱡᱚᱢ ᱦᱚᱸ ᱵᱟᱠᱚ ᱫᱟᱲᱮ ᱠᱮᱭᱟ
ᱦᱳᱭ ᱵᱟᱠᱚ ᱧᱟᱢ ᱦᱮᱸ ᱦᱮᱸ ᱦᱮᱸ ᱮᱠᱫᱚᱢ ᱢᱮᱱᱠᱷᱟᱱ ᱟᱵᱚ ᱠᱚᱵᱚᱱ ᱪᱟᱥᱮᱫ ᱛᱮ ᱮᱱᱠᱷᱟᱱ ᱩᱱᱠᱩ ᱠᱚᱣᱟᱜ ᱦᱚᱸᱟᱸᱜ ᱟᱱᱟᱴ ᱵᱟᱠᱚ ᱯᱟᱲᱟᱜ ᱠᱟᱱᱟ ᱥᱮ
ᱮᱠᱫᱚᱢ ᱮᱠᱫᱚᱢ
ᱦᱩᱸ
ᱚᱱᱟᱛᱮ ᱟᱹᱞᱤᱧᱟᱜ ᱢᱚᱱᱮ ᱫᱚ ᱚᱱᱟ ᱪᱟᱥ ᱠᱟᱹᱢᱤ ᱦᱚᱸ ᱟᱹ ᱟᱹᱰᱤ ᱦᱩᱰᱤᱧ ᱢᱮᱫ ᱛᱮᱫᱚ ᱵᱟᱹᱞᱤᱧ ᱧᱮᱞᱟ ᱦᱮ ᱚᱱᱟ ᱦᱚᱸ ᱢᱤᱫᱴᱟᱝ ᱟᱹᱰᱤ ᱢᱟᱨᱟᱝ ᱟᱱᱟᱜ
ᱢᱟᱥᱮ ᱦᱳᱭ ᱦᱳᱭ ᱮᱱᱠᱷᱟᱱ ᱡᱟᱦᱟᱸ ᱦᱮᱸ ᱞᱮᱭ ᱵᱤᱱ
ᱵᱟᱝ ᱛᱚᱵᱮ ᱠᱷᱟᱱ ᱪᱮᱫ ᱠᱚᱵᱤᱱ ᱪᱤᱠᱟᱹ ᱵᱟᱲᱟᱭᱟᱜ
ᱦᱮᱸ ᱢᱮᱱᱠᱷᱟᱱ ᱱᱤᱭᱟᱹ ᱜᱷᱟᱹᱲᱤᱡ ᱫᱚ ᱚᱲᱟᱜ ᱠᱚᱨᱮᱜ ᱜᱮ ᱢᱮᱱᱟᱜ ᱞᱤᱧᱟᱹ ᱚᱱᱠᱟᱴᱟᱜ ᱠᱟᱹᱢᱤ ᱠᱚᱫᱚ ᱢᱟ ᱵᱟᱲᱟᱭ ᱵᱟᱹᱱᱩᱜᱼᱟ ᱦᱳᱭ ᱪᱟᱥ ᱠᱟᱹᱢᱤ ᱠᱚᱫᱚ ᱦᱩᱭᱩᱜ ᱠᱟᱱᱟ ᱜᱚᱜᱚ ᱛᱟᱠᱚ ᱠᱚ ᱪᱟᱞᱟᱜ ᱠᱟᱱᱟ ᱦᱮᱸ ᱟᱞᱤᱧ ᱢᱟ ᱛᱮᱦᱮᱧ ᱚᱲᱟᱜ ᱨᱮᱜᱮ ᱢᱮᱱᱟᱜ ᱞᱤᱧᱟ ᱵᱟᱹᱞᱤᱧ ᱥᱮᱱ ᱟᱠᱟᱱᱟ
ᱦᱳᱭ ᱛᱟᱦᱚᱞᱮ
ᱠᱟᱹᱢᱤ ᱠᱚᱢᱟ ᱫᱤᱱᱟᱹᱢ ᱫᱤᱱ ᱨᱮᱱᱟᱜ ᱠᱟᱱᱟ
ᱦᱳᱭ ᱦᱳᱭ ᱞᱟᱹᱭ ᱟᱹᱞᱤᱧ ᱟᱯ ᱥᱮᱫ ᱢᱟ ᱯᱩᱠᱷᱨᱤ ᱠᱚ ᱵᱟᱸᱫᱷ ᱠᱚ ᱢᱮᱱᱟᱜ ᱜᱮᱭᱟ ᱥᱮ ᱵᱟᱝ-ᱟ
ᱦᱳᱭ ᱵᱟᱸᱫᱷ ᱠᱚ ᱯᱩᱠᱷᱨᱤ ᱠᱚ ᱡᱚᱛᱚ ᱟᱜ ᱜᱮ ᱥᱟᱱᱟᱢᱟᱜ ᱜᱮ ᱢᱮᱱᱟᱜ ᱟᱠᱟᱫᱟ ᱱᱟᱹᱭ ᱠᱚᱦᱚᱸ ᱢᱮᱱᱟᱜ ᱠᱟᱫᱟ ᱜᱟᱰᱟ ᱠᱚᱦᱚᱸ ᱢᱟᱱᱮ ᱡᱚᱛᱚᱱᱟᱜ ᱜᱮ ᱢᱮᱱᱟᱜ ᱠᱟᱫᱟ ᱛᱚ ᱠᱚᱢᱛᱤ ᱠᱷᱩᱢᱛᱤ ᱫᱚ ᱵᱟᱹᱱᱩᱜ ᱠᱟᱫᱟ ᱦᱳᱭ᱾
ᱦᱟᱹᱠᱩ ᱠᱚᱫᱚ ᱯᱮ ᱡᱚᱢᱮᱫ ᱠᱚᱜᱮᱭᱟ ᱡᱟᱹᱱᱤᱡ?
ᱦᱳᱭ ᱚᱱᱟ ᱜᱟᱹᱰᱭᱟᱹ ᱠᱚ ᱨᱮ ᱜᱮ ᱱᱤᱡᱮᱨᱟᱜ ᱜᱟᱹᱰᱭᱟᱹ ᱠᱚᱨᱮ ᱜᱮ ᱢᱮᱱᱟᱜ ᱠᱚᱣᱟ ᱛᱚ ᱟᱫᱚ ᱩᱱᱠᱩ ᱠᱚᱜᱮ ᱡᱚᱢ ᱵᱟᱲᱟ ᱠᱚ ᱦᱩᱭᱩᱜᱼᱟ ᱟᱨᱠᱤ᱾
ᱦᱳᱭ ᱦᱳᱭ᱾ ᱦᱳᱭ
ᱩᱱᱠᱩ ᱠᱚᱦᱚᱸ ᱥᱟᱵ ᱠᱟᱛᱮᱫ ᱡᱚᱢ ᱞᱮᱠᱚ ᱠᱷᱟᱱ ᱵᱮᱥ ᱜᱮᱭᱟ ᱦᱮᱸ ᱵᱟᱝ ᱥᱮ ᱠᱤᱨᱤᱧ ᱠᱷᱚᱱ ᱫᱚ᱾ ᱱᱚᱣᱟ ᱦᱚᱸᱭ ᱴᱷᱤᱠ ᱜᱮᱭᱟ᱾ ᱦᱳᱭ᱾ ᱟᱯ-ᱟᱯᱮ ᱫᱚ ᱵᱤᱨ ᱫᱤᱥᱚᱢ ᱥᱮ ᱵᱤᱞᱟᱹᱛ ᱫᱤᱥᱚᱢ?
ᱟᱞᱮ ᱫᱚ ᱵᱤᱞᱟᱹᱛ ᱫᱤᱥᱚᱢ ᱮᱸ ᱦᱚᱲ ᱠᱟᱱᱟᱞᱮ᱾
ᱚ᱾ ᱦᱳᱭ ᱮᱱᱠᱷᱟᱱ ᱵᱤᱨ ᱠᱚ ᱵᱟᱭ ᱟᱞᱮ ᱫᱚ ᱵᱤᱨ ᱫᱤᱥᱚᱢ᱾ ᱮᱱᱠᱷᱟᱱ ᱟᱯᱮ ᱢᱟ ᱵᱤᱞᱟᱹᱫ ᱫᱤ ᱟᱫᱚᱧ ᱞᱮᱭᱟᱜᱼᱟ ᱮᱱᱠᱷᱟᱱ ᱦᱟ ᱩᱜ ᱯᱩᱴᱠᱟᱹ ᱱᱚᱣᱟ ᱠᱚᱫᱚ ᱡᱚᱢ ᱠᱚᱜᱮ ᱧᱟᱢ ᱠᱩᱣᱟ ᱢᱟᱱᱮ ᱠᱤᱨᱤᱧ ᱠᱟᱛᱮᱜ ᱯᱮ ᱡᱚᱢ ᱠᱚᱜᱮᱭᱟ ᱥᱮ ᱵᱟᱝᱟ ᱧᱟᱢᱚᱜ ᱜᱮᱭᱟ ᱠᱚ ᱥᱮ ᱵᱟᱝᱟ ᱠᱤᱨᱤᱧ ᱛᱮᱦᱚᱸ?
ᱟᱫᱚᱜ ᱮᱸ ᱚᱱᱟ ᱠᱚ ᱡᱤᱱᱤᱥ ᱫᱚ ᱟᱥ ᱫᱚ ᱛᱟᱦᱮᱸᱱ ᱜᱮᱭᱟ ᱟᱫᱚ ᱵᱤᱞᱟᱹᱛ ᱫᱤᱥᱚᱢ ᱨᱮᱢᱟ ᱱᱚᱣᱟ ᱠᱚᱫᱚ ᱵᱟᱝ ᱫᱤᱥᱟᱹᱜ ᱜᱮᱭᱟ ᱵᱟᱝ ᱧᱟᱢᱚᱜ ᱜᱮᱭᱟ, ᱢᱮᱱᱠᱷᱟᱱ ᱮᱱᱛᱮ ᱨᱮᱦᱚᱸ ᱟᱨᱠᱤ ᱦᱮᱸ ᱯᱮᱲᱟ ᱯᱟᱹᱲᱦᱟᱹ ᱠᱚ ᱢᱮᱱᱟᱜ ᱠᱚᱣᱟ ᱜᱟᱛᱮ ᱜᱟᱯᱟᱛᱮ ᱠᱚ ᱢᱮᱱᱟᱜ ᱠᱚᱣᱟ, ᱵᱤᱨ ᱫᱤᱥᱚᱢ ᱜᱟᱛᱮ ᱜᱟᱯᱟᱛᱮ ᱟᱫᱚ ᱱᱩᱠᱩ ᱠᱚᱴᱷᱮᱱ ᱜᱮ ᱱᱚᱣᱟ ᱠᱚᱫᱚ ᱥᱮᱸᱫᱽᱨᱟ ᱵᱟᱲᱟ ᱦᱩᱭᱩᱜᱼᱟ ᱟᱨᱠᱤ᱾
ᱦᱳᱭ ᱦᱮᱸ ᱦᱮᱸ, ᱦᱳᱭ ᱵᱚᱪᱷᱚᱨ ᱫᱤᱱ ᱨᱮᱱᱟᱜ ᱫᱚᱨᱠᱟᱨ ᱦᱚᱸ ᱠᱟᱱᱟ ᱥᱮ? ᱮᱱᱠᱷᱟᱱ ᱥᱤᱵᱤᱞ ᱦᱚᱸᱠᱚ ᱥᱤᱵᱤᱞ ᱜᱮᱭᱟ ᱵᱚᱪᱷᱚᱨ ᱫᱤᱱ ᱨᱮ ᱢᱤᱫ ᱵᱟᱨ
ᱦᱮᱸᱥᱮ ᱚᱱᱟ ᱚᱱᱟ ᱫᱚ ᱟᱯᱮ ᱜᱮ ᱱᱟᱯᱟᱭ ᱧᱚᱜ ᱯᱮ ᱵᱟᱲᱟᱭ ᱛᱟᱵᱚᱱᱟ ᱠᱟᱨᱚᱱ ᱟᱯᱮ ᱫᱚ ᱵᱤᱨ ᱫᱤᱥᱚᱢ ᱦᱚᱲ ᱠᱟᱱ ᱛᱟᱵᱚᱱᱟᱯᱮ᱾
ᱚᱱᱟ ᱛᱮᱜᱮᱞᱤᱧ ᱞᱟᱹᱭᱮᱜᱼᱟ ᱟᱹᱰᱤ ᱢᱚᱸᱡᱽ ᱫᱷᱟᱨᱟ ᱮᱱᱠᱷᱟᱱ ᱦᱮᱸ ᱱᱤᱭᱟᱹ ᱜᱷᱟᱹᱲᱤᱡ ᱫᱚ ᱱᱚᱸᱜᱼᱚᱭ ᱫᱟᱜ ᱮᱜ ᱟᱭ ᱥᱮ ᱫᱤᱱᱟᱹᱢ ᱦᱤᱞᱳᱜ ᱮᱱᱠᱷᱟᱱ ᱵᱟᱠᱚ ᱧᱟᱢᱚᱜ ᱠᱟᱱᱟ ᱟ ᱚᱱᱠᱟ ᱱᱤᱛᱚᱜ ᱫᱚᱠᱚ ᱪᱟᱵᱟ ᱫᱷᱟᱨᱟ ᱜᱚᱫ ᱟᱠᱟᱱᱟ ᱢᱚᱱᱮ ᱦᱚᱭ᱾ ᱟᱨ ᱨᱚᱦᱚᱭ ᱵᱷᱳᱨ ᱨᱮ ᱮᱠᱷᱟᱱ ᱥᱮᱱ ᱦᱚᱸ ᱵᱟᱭ ᱦᱩᱭᱩᱜ ᱠᱟᱱᱟ᱾
ᱦᱩᱸ ᱦᱩᱸ᱾
ᱮᱱᱦᱚ ᱡᱚᱢ ᱠᱟᱜ ᱠᱚᱜᱮᱭᱟ ᱵᱤᱱ ᱥᱮ?
ᱦᱮᱸ ᱡᱚᱢ ᱵᱟᱲᱟ ᱫᱚ ᱦᱩᱭᱠᱟᱱ ᱜᱮᱭᱟᱨ ᱵᱟᱝ ᱫᱚ ᱵᱟᱝ᱾
ᱦᱳᱭ ᱦᱳᱭ᱾
ᱟᱨ ᱢᱤᱫᱴᱟᱝ ᱱᱟᱯᱟᱭ ᱠᱟᱛᱷᱟ ᱟᱯᱮ ᱫᱚ ᱵᱤᱨ ᱫᱤᱥᱚᱢ ᱦᱚᱲ ᱢᱟᱱᱮ ᱥᱟᱦᱟᱱ ᱥᱟᱠᱟᱢ ᱠᱚᱛᱮ ᱵᱟᱯᱮ ᱟᱱᱟᱴᱚᱜ ᱜᱮᱭᱟ ᱡᱟᱹᱱᱤᱡ ᱠᱷᱟᱱ?
ᱦᱮᱸ ᱦᱮᱸ ᱦᱳᱭ ᱦᱳᱭ, ᱮᱱᱠᱷᱟᱱ ᱥᱟᱦᱟᱱ ᱠᱚᱢᱟ ᱱᱚᱝᱠᱟ ᱫᱚ ᱟᱜ ᱢᱟᱜ ᱵᱟᱭ ᱴᱷᱤᱠᱟ ᱥᱮ ᱮᱱᱠᱷᱟᱱ ᱥᱟᱦᱟᱱ ᱠᱚᱫᱚ ᱚᱱᱠᱟ ᱠᱚᱫᱚ ᱡᱟᱦᱟᱸ ᱢᱟᱞᱮ ᱵᱟᱲᱜᱮ ᱠᱚᱨᱮ ᱡᱟᱦᱟᱸ ᱫᱟᱨᱮ ᱠᱚ ᱛᱟᱦᱮᱸᱱᱟ ᱮᱱᱠᱷᱟᱱ ᱚᱱᱟ ᱠᱚ ᱜᱚᱡᱽ ᱞᱮᱱᱠᱷᱟᱱ ᱚᱱᱟ ᱠᱚᱜᱮ ᱵᱮᱥᱤ ᱞᱮ ᱟᱹᱜᱩᱭ ᱜᱮᱭᱟ᱾ ᱚᱱᱠᱟᱱᱟᱜ ᱠᱚᱢᱟ ᱛᱟᱦᱮᱸᱱ ᱜᱮ ᱦᱮᱸᱥᱮ?
ᱟᱫᱚ ᱵᱟᱝ ᱦᱳᱭ ᱚᱱᱠᱟ ᱜᱮ ᱵᱤᱨ ᱠᱚᱨᱮ ᱦᱚᱸ ᱡᱟᱦᱟᱸᱱᱟᱜ ᱫᱟᱨᱮ ᱠᱚ ᱡᱩᱫᱤ ᱚᱱᱮ ᱧᱩᱨᱩᱜᱼᱟᱭ ᱮᱢᱟᱱᱚᱜᱼᱟ ᱱᱚᱸᱜᱼᱚ ᱱᱚᱝᱠᱟᱱᱟᱜ ᱡᱟᱦᱟᱸ ᱠᱚ ᱡᱤᱱᱤᱥ ᱛᱟᱦᱮᱸᱱᱟ ᱟᱨᱠᱤ᱾
ᱦᱳᱭ ᱚᱱᱟ ᱠᱚ ᱜᱮᱞᱮ ᱟᱹᱜᱩᱭ ᱜᱮᱭᱟ᱾ ᱦᱮᱸ ᱦᱮᱸ ᱚᱱᱟ ᱠᱚᱛᱮ ᱢᱟ ᱵᱟᱹᱱᱩᱜ ᱢᱟᱱᱟ ᱵᱟᱨᱚᱱ ᱮᱱᱠᱷᱟᱱ ᱵᱤᱨ ᱢᱟᱜ ᱠᱚᱫᱚ ᱵᱟᱭ ᱜᱟᱱᱚᱜ ᱠᱟᱱᱟ᱾ ᱟᱨ ᱥᱟᱠᱟᱢ ᱫᱟᱹᱛᱟᱹᱱᱤ ᱠᱚᱢᱟ ᱢᱮᱱᱟᱜ ᱜᱮ ᱮᱱᱠᱷᱟᱱ
ᱚᱱᱟ ᱱᱤᱭᱮ ᱫᱚ ᱵᱟᱭ ᱚᱥᱩᱵᱤᱫᱟᱜᱼᱟ᱾
ᱦᱳᱭ ᱦᱳᱭ᱾
ᱦᱳᱭ᱾
ᱟᱪᱪᱷᱟ ᱛᱚᱵᱮ ᱠᱷᱟᱱ ᱟᱯᱮ ᱯᱟᱦᱴᱟ ᱥᱮᱫ ᱫᱚ ᱱᱚᱜᱼᱚᱭ ᱦᱤᱡᱩᱜ ᱠᱟᱱᱟ᱾ ᱦᱮᱸ ᱞᱟᱹᱭ ᱵᱤᱱ᱾
ᱟᱹᱵᱤᱱ ᱞᱟᱦᱟ ᱞᱟᱹᱭ ᱵᱤᱱ᱾
ᱫᱚᱢᱮ ᱠᱟᱛᱷᱟ ᱡᱟᱹᱥᱛᱤ ᱠᱟᱱ ᱛᱟᱞᱟᱝᱟ ᱡᱟᱹᱱᱤᱡ ᱠᱷᱟᱡ᱾
ᱦᱳᱭ᱾
ᱟᱹᱞᱤᱧ ᱞᱤᱧ ᱞᱟᱹᱭ ᱫᱟ ᱟᱯᱮ ᱯᱟᱦᱴᱟ ᱥᱮᱫ ᱫᱚ ᱚᱱᱟ᱾ ᱱᱚᱭᱮ ᱟᱜᱚᱥᱴ ᱡᱟᱦᱟᱸ ᱫᱚ ᱟᱨᱠᱤ ᱟᱯᱮ ᱯᱟᱦᱴᱟ ᱥᱮᱫ ᱡᱟᱦᱟᱸ ᱱᱚᱭᱮ ᱟᱜᱚᱥᱴ ᱱᱚᱜᱼᱚᱭ ᱦᱤᱡᱩᱜ ᱠᱟᱱ, ᱟᱨ ᱵᱤᱥᱥᱚ ᱟᱫᱤᱵᱟᱥᱤ ᱢᱟᱦᱟᱸ ᱟᱨᱠᱤ ᱱᱚᱣᱟ ᱫᱚ ᱟᱱᱛᱚᱨᱡᱟᱛᱤᱠ ᱵᱤᱥᱥᱚ ᱟᱹᱫᱤ ᱵᱟᱹᱥᱤ ᱫᱤᱵᱚᱥ ᱵᱚᱱ ᱞᱟᱹᱭᱮᱫ ᱠᱟᱱ ᱜᱮᱭᱟ, ᱟᱫᱚ ᱱᱚᱜᱼᱚ ᱱᱚᱣᱟ ᱟᱯᱮ ᱯᱟᱦᱴᱟ ᱠᱚᱥᱮᱫ ᱛᱤᱱᱟᱹᱜ ᱜᱟᱱ ᱠᱚ ᱢᱟᱱᱟᱣ ᱵᱟᱛᱟᱣᱟ ᱥᱮ ᱵᱟᱝ? ᱱᱚᱣᱟ ᱠᱟᱹᱴᱤᱡ ᱵᱤᱱ ᱞᱟᱹᱭ ᱞᱮᱠᱷᱟᱱ ᱟᱹᱰᱤ ᱱᱟᱯᱟᱭᱚᱜᱼᱟ᱾
ᱢᱟᱱᱟᱣ ᱢᱟ ᱢᱟᱱᱟᱣ ᱜᱮᱭᱟ ᱞᱮ᱾ ᱮᱱᱠᱷᱟᱱ ᱥᱠᱩᱞ ᱠᱚᱞᱮᱡᱽ ᱱᱚᱣᱟ ᱠᱚᱨᱮ ᱜᱮ ᱵᱮᱥᱤ ᱢᱮᱱᱟᱜ ᱜᱮᱭᱟ᱾ ᱟᱹᱛᱩ ᱟᱹᱛᱩ ᱢᱟ ᱚᱱᱠᱟ ᱱᱚᱜᱼᱚᱭ ᱡᱮᱢᱚᱱ ᱱᱤᱛᱚᱜ ᱢᱟ ᱨᱚᱦᱚᱭ ᱥᱚᱢᱚᱭ ᱥᱮ᱾ ᱟᱵᱚ ᱦᱚᱲ ᱠᱚᱢᱟ ᱢᱟᱱᱮ ᱥᱚᱢᱳᱚᱭ ᱵᱟᱠᱚ ᱮᱢ ᱫᱟᱲᱮᱭᱟᱜ᱾ ᱠᱟᱱᱟ ᱮᱱᱠᱷᱟᱱ ᱩᱱᱟᱹᱜ ᱵᱚᱲᱚ ᱠᱟᱛᱮᱜ ᱫᱚ ᱵᱟᱭ ᱦᱩᱭᱩᱜᱼᱟ᱾ ᱮᱱᱠᱷᱟᱱ ᱥᱠᱩᱞ ᱡᱟᱦᱟᱸ ᱠᱚ ᱢᱮᱱᱟᱜ ᱟᱥᱮ᱾ ᱠᱟᱹᱴᱤᱡ ᱤᱥᱠᱩᱞ ᱯᱨᱟᱭᱢᱟᱨᱤ ᱤᱥᱠᱩᱞ ᱦᱟᱭ ᱤᱥᱠᱩᱞ ᱠᱚᱞᱮᱡᱽ ᱠᱚ᱾ ᱮᱱᱠᱷᱟᱱ ᱱᱚᱣᱟ ᱠᱚᱨᱮ ᱢᱟ ᱵᱮᱥ ᱫᱷᱟᱨᱟ ᱛᱮᱜᱮ ᱢᱟᱱᱟ ᱜᱮᱭᱟ᱾
ᱦᱮ ᱟᱪᱪᱷᱟ ᱟᱪᱪᱷᱟ
ᱦᱳᱭ, ᱟᱯᱮ ᱥᱮ ᱫᱚ?
ᱱᱚᱜ-ᱚᱭ ᱡᱟᱦᱟᱸ ᱞᱮᱠᱟ ᱵᱤᱱ ᱞᱟᱹᱭ ᱠᱮᱫᱟ ᱤᱥᱠᱩᱞ ᱠᱚᱞᱮᱡᱽ ᱵᱤᱫᱽᱫᱟᱹᱜᱟᱲ ᱯᱟᱣᱴᱷᱟ ᱠᱚᱨᱮ ᱫᱚ ᱢᱟᱱᱟᱣ ᱫᱚ ᱮᱠᱟᱞ ᱞᱟᱹᱠ -ᱛᱤ ᱠᱟᱱ ᱜᱮᱭᱟ ᱟᱨ ᱚᱱᱟ ᱥᱟᱶ ᱛᱮᱦᱚᱸ ᱡᱟᱦᱟᱭ ᱟᱹᱛᱳ ᱫᱤᱥᱚᱢ᱾ ᱦᱮᱸ ᱯᱟᱲᱟ ᱴᱚᱞᱟ ᱥᱚᱦᱚᱨ ᱵᱟᱡᱟᱨ ᱠᱚᱨᱮ ᱢᱮᱱᱟᱜ ᱠᱟᱫ ᱠᱚᱣᱟ ᱥᱟᱱᱛᱟᱲ ᱠᱚ᱾ ᱟᱫᱚ, ᱱᱩᱠᱩ ᱠᱚᱣᱟᱜ ᱦᱚᱸ ᱱᱚᱣᱟ ᱢᱟᱱᱟᱣ ᱫᱚ ᱟᱹᱰᱤ ᱜᱮ ᱞᱟᱹᱠᱛᱤ ᱜᱮ, ᱞᱮᱠ ᱚᱱᱠᱟᱜᱮ ᱟᱹᱞᱤᱧ ᱫᱚᱞᱤᱧ ᱩᱭᱦᱟᱹᱨᱟ᱾
ᱦᱳᱭ ᱦᱳᱭ ᱦᱳᱭ᱾
ᱦᱮ ᱥᱮ ᱵᱟᱝ?
ᱦᱳᱭ ᱮᱠᱫᱚᱢ ᱜᱮ ᱞᱟᱹᱠᱛᱤ ᱦᱚᱸ ᱠᱟᱱᱟ ᱥᱮ ᱢᱤᱫᱴᱟᱱ ᱟᱫᱚ ᱟᱵᱚᱣᱟᱜ ᱢᱤᱫᱴᱮᱱ, ᱡᱟᱹᱛᱤᱭᱟᱹᱨᱤ ᱫᱤᱱ ᱢᱮᱱᱛᱮ ᱵᱟᱱ ᱢᱟᱱᱮ ᱢᱟᱱᱟᱣᱮᱫᱼᱟ᱾ ᱠᱟᱱ ᱛᱟᱵᱚᱱᱟ ᱢᱟᱱᱟᱣ ᱫᱚ ᱞᱟᱹᱠᱛᱤ ᱜᱮ ᱠᱟᱱᱟ᱾
ᱟᱫᱚ ᱟᱹᱞᱤᱧᱟᱜ ᱟᱨ ᱢᱤᱫᱴᱟᱝ ᱩᱭᱦᱟᱨ ᱫᱚ ᱱᱚᱝᱠᱟ ᱟᱨᱠᱤ ᱡᱟᱦᱟᱸᱭ ᱚᱝᱠᱟ ᱤᱥᱠᱩᱞ ᱠᱚᱞᱮᱡᱽ ᱵᱤᱫᱽᱫᱟᱹᱜᱟᱲ ᱠᱚᱨᱮ ᱠᱚ ᱯᱟᱲᱦᱟᱜ ᱠᱟᱱ ᱛᱟᱵᱚᱱᱟᱠᱚ, ᱦᱮᱸ ᱯᱟᱲᱦᱟᱜ ᱠᱟᱱᱟ ᱠᱚ ᱟᱫᱚ ᱱᱩᱜᱼᱩ